ᱦᱮᱸ ᱦᱮᱞᱳ ᱦᱮᱸ ᱡᱚᱦᱟᱨ ᱜᱮ ᱫᱟᱫᱟ ᱦᱮᱸ ᱦᱮᱸ ᱡᱚᱦᱟᱨ ᱜᱮ᱾
ᱪᱮᱫ ᱠᱩᱵᱮᱱ ᱪᱤᱠᱟ ᱵᱟᱲᱟᱭᱮᱫᱟ?
ᱦᱮᱸ ᱪᱮᱫᱜᱮ ᱱᱤᱛᱚᱜ ᱫᱚ ᱚᱱᱠᱟ ᱫᱚ ᱪᱮᱫ ᱦᱚᱸ ᱵᱟᱝᱜᱮ ᱫᱟᱠᱟ ᱩᱛᱩ ᱠᱚ᱾ ᱤᱥᱤᱱ ᱡᱚᱢ ᱵᱟᱲᱟ ᱠᱟᱛᱮᱜ ᱱᱚᱜᱼᱚᱭ ᱫᱩᱲᱩᱵ ᱵᱟᱲᱟ ᱦᱩᱭ ᱠᱟᱱᱟ᱾
ᱦᱮᱸ ᱟᱵᱤᱱ ᱜᱮ ᱪᱮᱫ ᱵᱤᱱ ᱪᱤᱠᱟᱹᱭᱮ ᱦᱟᱸᱜ ᱟᱫᱚ?
ᱦᱮᱸ ᱤᱧ ᱠᱟᱹᱴᱤᱡ ᱠᱚ ᱥᱤᱨᱟᱹ ᱵᱟᱲᱟ ᱛᱮ ᱟᱹᱞᱤᱧ ᱦᱚᱸᱞᱤᱧ ᱵᱟᱦᱨᱮ ᱥᱮᱫ ᱞᱤᱧ ᱩᱰᱩᱠ ᱧᱚᱜ ᱟᱠᱟᱱᱟ ᱠᱟᱹᱴᱤᱡ᱾ ᱚᱨ ᱚᱲᱟᱜ ᱥᱮᱫ ᱨᱮ ᱞᱚᱞᱚ ᱜᱮ ᱵᱩᱡᱷᱟᱹᱜ ᱠᱟᱱ ᱠᱷᱟᱹᱛᱤᱨ᱾
ᱟᱪᱷᱟ ᱛᱟᱦᱚᱞᱮ ᱫᱚᱢᱮ ᱜᱮ ᱥᱤᱛᱩᱝ ᱮ ᱦᱮᱸ ᱦᱮᱸ ᱢᱟ ᱞᱟᱹᱭ ᱢᱮ᱾
ᱦᱮᱸ ᱞᱟᱹᱭ ᱫᱟᱹᱧ ᱟᱯᱮ ᱚᱱᱛᱮ ᱫᱚ ᱥᱟᱱᱛᱟᱲᱤ ᱢᱤᱰᱤᱭᱟᱢ ᱤᱥᱠᱩᱞ ᱠᱚ ᱢᱮᱱᱟᱜ ᱟᱥ ᱵᱟᱝ ᱠᱚᱞᱮᱡᱽ ᱠᱚ
ᱦᱮᱸ ᱢᱮᱱᱟᱜ-ᱟ
ᱟᱫᱚ ᱚᱸ ᱚᱸᱰᱮ ᱫᱚ ᱚᱞᱚᱜ ᱯᱟᱲᱦᱟᱜ ᱠᱚᱫᱚ ᱪᱮᱫ ᱞᱮᱠᱟ ᱪᱟᱞᱟᱜ ᱠᱟᱱᱟ?
ᱦᱮᱸ ᱚᱞᱚᱜ ᱯᱟᱲᱦᱟᱣ ᱠᱚᱦᱚᱸ ᱱᱟᱯᱟᱭ ᱜᱮ ᱪᱟᱞᱟᱜ ᱠᱟᱱᱟ ᱾
ᱚ ᱚᱠᱟ ᱞᱮᱠᱟ ᱥᱟᱱᱛᱟᱞᱤ ᱢᱤᱰᱤᱭᱟᱢ ᱵᱚᱞᱛᱮ, ᱯᱟᱨᱥᱚᱱᱟᱞ ᱯᱩᱨᱟᱹ ᱥᱟᱱᱛᱟᱞᱤ ᱢᱤᱰᱭᱟᱢ ᱜᱮ ᱥᱮ ᱵᱮᱝᱜᱚᱞᱤ ᱢᱤᱰᱤᱭᱟᱢ ᱥᱟᱞᱟᱜ ᱮᱴᱟᱜ ᱢᱮᱱᱟᱜᱼᱟ ᱾
ᱦᱮᱸ ᱵᱮᱝᱜᱚᱞᱤ ᱢᱤᱰᱤᱭᱟᱢ ᱥᱟᱞᱟᱜ ᱮᱴᱟᱪ ᱢᱮᱱᱟᱜ ᱟᱠᱟᱫᱟ ᱾
ᱟᱪᱪᱷᱟ ᱟᱪᱪᱷᱟ
ᱦᱮᱸ ᱮᱴᱟᱪ ᱢᱮᱱᱟᱜ ᱟᱠᱟᱫ ᱨᱮᱦᱚᱸ ᱟᱫᱚ ᱚᱱᱟ ᱛᱮ ᱛᱚ ᱟᱞᱟᱫᱟ ᱜᱮ ᱯᱟᱲᱦᱟᱣ ᱡᱮᱢᱚᱱ,
ᱦᱮᱸ ᱦᱮᱸ
ᱦᱮᱸ ᱚᱸᱰᱮ ᱟᱞᱟᱫᱟ ᱜᱮ ᱢᱮᱱᱟᱜ ᱟᱠᱟᱜᱼᱟ ᱡᱮᱢᱚᱱ ᱟ ᱩᱱᱠᱩᱣᱟᱜ ᱢᱤᱫ ᱫᱷᱟᱨᱮ ᱠᱮᱞᱟᱥ ᱦᱩᱭᱩᱜ ᱜᱮᱭᱟ ᱟᱨ ᱟᱱᱮ ᱥᱟᱱᱛᱟᱞᱤ ᱢᱤᱰᱤᱭᱟᱢ ᱜᱤᱫᱽᱨᱟᱹ ᱦᱟᱸᱜ ᱮᱴᱟᱜ ᱨᱮ ᱠᱮᱞᱟᱥ ᱦᱩᱭᱩᱜ ᱜᱮᱭᱟ ᱵᱟᱝᱞᱟ ᱢᱤᱰᱤᱭᱟᱢ ᱜᱤᱫᱽᱨᱟᱹ ᱦᱚ ᱮᱴᱟᱜ ᱨᱮ ᱠᱮᱞᱟᱥ ᱦᱩᱭᱩᱜ ᱜᱮᱭᱟ ᱾
ᱟᱪᱪᱷᱟ ᱟᱞᱮ ᱦᱚᱸ ᱚᱱᱠᱟ ᱜᱮ ᱟᱫᱚ ᱦᱟᱸᱜ ᱤᱥᱠᱩᱞ ᱤᱥᱠᱩᱞ ᱜᱮ ᱢᱮᱱᱟᱜ ᱛᱟᱞᱮᱭᱟ ᱡᱟᱦᱟᱸ ᱫᱚ ᱮᱠᱫᱚᱢ ᱤᱱᱰᱤᱯᱮᱱᱰᱮᱱᱴ ᱥᱟᱱᱛᱟᱞᱤ ᱢᱤᱰᱤᱭᱟᱢ ᱠᱟᱱ ᱜᱮᱭᱟ ᱦᱟᱸᱜ, ᱟᱨ ᱡᱟᱦᱟᱸ ᱜᱮ ᱠᱚᱞᱮᱡᱽ ᱢᱮᱱᱟᱜ ᱛᱟᱞᱮᱭᱟ ᱦᱟᱸᱜ ᱚᱱᱟ ᱫᱚ ᱦᱟᱸᱜ ᱵᱮᱝᱜᱚᱞᱤ ᱢᱤᱰᱤᱭᱟᱢ ᱥᱟᱞᱟᱜ ᱮᱴᱮᱡ ᱢᱮᱱᱟᱜᱼᱟ ᱾
ᱟᱪᱪᱷᱟ
ᱟᱫᱚ ᱟᱨ ᱢᱤᱫᱴᱤᱡ ᱠᱩᱠᱩᱞᱤ ᱠᱟᱛᱮ ᱱᱚᱝᱠᱟ ᱱᱮ ᱛᱟᱨ ᱟᱹᱰᱤ ᱡᱤᱱᱤᱥ ᱧᱮᱞᱚᱜ ᱠᱟᱱᱟ ᱡᱟᱦᱟᱸᱭ ᱜᱮ ᱥᱟᱱᱛᱟᱞᱤ ᱢᱤᱰᱤᱭᱟᱢ ᱛᱮ, ᱯᱟᱹᱴᱷᱩᱭᱟᱹ ᱠᱚ ᱢᱮᱱᱟᱜ ᱠᱚᱣᱟ ᱾
ᱦᱳᱭ
ᱩᱱᱠᱩ ᱧᱮᱞᱚᱜ ᱠᱟᱱᱟ ᱱᱤᱛᱚᱜ ᱰᱤᱥᱠᱟᱠᱥᱮᱱ ᱠᱷᱩᱵ ᱠᱚ ᱰᱤᱥᱴᱟᱠᱥᱚᱱᱚᱜ ᱠᱟᱱᱟ ᱦᱮᱸᱥᱮ ᱟᱫᱚ ᱟᱫᱚ ᱩᱱᱠᱩ ᱠᱷᱮᱛᱨᱮ ᱥᱮ ᱟᱵᱚᱣᱟᱜ ᱱᱚᱣᱟ ᱥᱤᱥᱴᱮᱢ ᱴᱟᱜ ᱪᱮᱜ ᱠᱟ ᱟᱹᱨᱩ ᱯᱷᱮᱨᱟᱣ ᱞᱮᱱᱠᱷᱟᱱ ᱩᱱᱠᱩ ᱴᱷᱤᱠ ᱡᱟᱦᱟᱸ ᱨᱮᱠᱚ ᱵᱚ ᱟᱹᱜᱩ ᱫᱟᱲᱮ ᱟᱠᱚ ᱞᱮᱠᱟ ᱵᱮᱱ ᱵᱩᱡᱷᱟᱹᱣ ᱮᱫᱟ ᱾
ᱚ ᱦᱮᱸ ᱚᱱᱟ ᱠᱟᱛᱷᱟ ᱵᱟᱝ ᱦᱮᱸ ᱚᱱᱟ ᱫᱚ ᱤᱧᱫᱩᱧ ᱞᱟᱹᱭᱟ ᱡᱮ ᱚᱻ ᱱᱚᱜᱼᱚᱭ ᱥᱟᱱᱛᱟᱞᱤ ᱢᱤᱰᱤᱭᱟᱢ ᱨᱮᱱ ᱢᱟᱥᱴᱟᱨ ᱠᱚᱫᱚ ᱱᱤᱛᱚᱜ ᱫᱚᱢᱮ ᱫᱚ ᱵᱟᱹᱱᱩᱜ ᱠᱟᱜ ᱠᱚ ᱞᱮᱠᱟᱜᱮ ᱡᱟᱦᱟᱸᱭ ᱫᱚ ᱦᱩᱭᱩᱜ ᱠᱟᱱᱟ ᱵᱟᱝᱞᱟ ᱛᱮᱜᱮ ᱠᱚ ᱯᱟᱲᱦᱟᱣ ᱠᱟᱱᱟ ᱾
ᱟᱨ ᱱᱤᱛᱚᱜ ᱫᱚ ᱦᱩᱭᱩᱜ ᱠᱳᱱᱳ ᱪᱤᱠᱤ ᱟᱜ ᱢᱟᱱᱮ ᱯᱩᱨᱟᱹᱴᱟᱜ ᱪᱤᱠᱤ ᱨᱮᱱ ᱜᱚᱝᱠᱮ ᱫᱚᱠᱚ ᱵᱟᱝ ᱠᱟᱱᱟ ᱩᱱᱠᱩ ᱫᱚ ᱞᱟᱦᱟ ᱛᱮ, ᱦᱩᱭᱩᱜ ᱠᱟᱱᱟ ᱵᱟᱝᱞᱟ ᱛᱮᱜᱮ ᱯᱟᱲᱦᱟᱣ ᱠᱟᱛᱮᱜ ᱠᱚ ᱦᱮᱡ ᱟᱠᱟᱱᱟ ᱛᱚ ᱟᱫᱚ ᱤᱧ ᱫᱚᱧ ᱞᱟᱹᱭᱟ ᱯᱟᱞᱮᱱ ᱦᱟᱸᱜ ᱱᱚᱜᱼᱚᱭ ᱛᱚ ᱟᱸᱻ ᱟᱹᱰᱤ ᱜᱟᱱᱜᱮ ᱱᱚᱜᱼᱚᱭ ᱯᱟᱲᱦᱟᱣ ᱤᱫᱤᱭᱮᱱ ᱜᱮᱛᱟᱵᱚᱱᱟ ᱠᱚ ᱱᱚᱜᱼᱚᱭ ᱮᱢᱮ ᱠᱚ ᱠᱚᱨᱟᱣ ᱠᱟᱛᱮ ᱱᱚᱜᱼᱚᱭᱼᱼ ᱵᱤᱭᱮᱹᱰ ᱠᱚᱠᱚ ᱵᱷᱩᱨᱛᱤᱜ ᱠᱟᱱ ᱛᱟᱵᱚᱱᱟ ᱚᱱᱟ ᱯᱚᱨᱮ ᱫᱚ ᱱᱟᱦᱟᱜ ᱦᱳᱭ ᱛᱚ ᱟ ᱟᱨ ᱫᱚᱢᱮ ᱟᱱᱟᱴ ᱫᱚ ᱵᱟᱝ ᱦᱩᱭᱩᱜᱼᱟ ᱤᱧᱟᱹᱜ ᱢᱚᱱᱮ ᱛᱮᱫᱩᱧ ᱞᱟᱹᱭᱮᱜᱼᱟ ᱾ ᱡᱮ ᱡᱟᱦᱟᱸᱭ ᱦᱟᱸᱜ ᱢᱟᱨᱟᱝ ᱫᱟᱫᱟ ᱫᱤᱫᱤ ᱛᱟᱠᱚ ᱠᱚ ᱨᱟᱠᱟᱵ ᱪᱟᱞᱟᱜ ᱠᱟᱱ ᱛᱟᱵᱚᱱᱟ ᱥᱮ ᱩᱱᱠᱩ ᱦᱚᱸ ᱵᱤᱰᱟᱹᱣ ᱠᱚᱨᱮ ᱠᱚ ᱫᱩᱲᱩᱵ ᱟ ᱟᱨ ᱩᱱ ᱠᱩ ᱛᱚ ᱦᱟᱸᱜ ᱵᱟᱠᱚ ᱯᱟᱲᱦᱟᱣ ᱞᱮᱵᱚᱱ ᱠᱷᱟᱱ ᱢᱚᱱᱮᱭ ᱤᱧ ᱵᱷᱟᱹᱜᱤ ᱫᱤᱱ ᱫᱚ ᱥᱮᱴᱮᱨᱚᱜᱼᱟ ᱟᱵᱚ ᱞᱟᱹᱜᱤᱫ ᱛᱮ, ᱟᱨ ᱚᱱᱠᱟ ᱜᱮ ᱡᱮ ᱟᱨ ᱦᱚᱸ ᱦᱮᱸ ᱟᱨᱦᱚᱸ ᱡᱩᱫᱤ ᱟᱵᱚ ᱟᱵᱚᱨᱮᱱ ᱠᱟᱹᱴᱤᱡ ᱜᱤᱫᱽᱨᱟᱹ ᱠᱚ ᱥᱮ ᱦᱩᱭᱩᱜ ᱠᱟᱱᱟ ᱢᱟᱹᱭ ᱵᱟᱹᱵᱩ ᱠᱚ ᱚᱱᱟ ᱟᱵᱚ ᱥᱟᱱᱛᱟᱞᱤ ᱢᱤᱰᱤᱭᱟᱢ ᱨᱮ ᱵᱟᱝᱵᱚᱱ ᱵᱷᱩᱨᱛᱤ ᱠᱚᱜ ᱠᱷᱟᱱ ᱚᱱᱠᱟ ᱛᱮᱫᱚ ᱦᱟᱸᱜ ᱵᱟᱝ ᱨᱟᱠᱟᱵᱚᱜᱼᱟ ᱱᱚᱜᱼᱚᱭ ᱱᱤᱛᱚᱜ ᱧᱮᱞᱚᱜ ᱠᱟᱱᱟ ᱡᱮ ᱟᱹᱰᱤ ᱜᱟᱱ ᱦᱚᱲ ᱠᱚ ᱵᱷᱩᱨᱛᱤᱮᱫ ᱠᱚᱣᱟ ᱟᱨᱦᱚᱸ ᱟᱹᱰᱤ ᱜᱟᱱ ᱦᱚᱲ ᱵᱟᱝᱠᱚ ᱵᱷᱚᱨᱛᱤ -ᱼ ᱛᱤᱮᱫ ᱠᱚᱣᱟ ᱱᱚᱣᱟ ᱠᱷᱟᱹᱛᱤᱨ ᱛᱮ ᱵᱟᱠᱚ ᱵᱷᱩᱨᱛᱤᱭᱮᱫ ᱠᱚᱣᱟ ᱞᱟᱹᱭᱮᱜᱼᱟ ᱠᱚ ᱡᱮ ᱵᱟᱝᱢᱟ, ᱥᱟᱹᱨᱤᱜᱮ ᱪᱤᱠᱤᱛᱮ ᱯᱟᱲᱦᱟᱣ ᱠᱟᱛᱮ ᱪᱟᱹᱠᱨᱤ ᱧᱟᱢᱚᱜᱼᱟ ᱠᱤ? ᱱᱤᱛᱚᱜ ᱦᱚᱸ ᱟᱹᱰᱤ ᱜᱟᱱ ᱦᱚᱲᱟᱜ ᱢᱚᱱᱮᱨᱮ ᱚᱱᱟ ᱠᱩᱠᱞᱤ ᱢᱮᱱᱟᱜ ᱟᱠᱟᱫᱟ ᱾
ᱦᱮᱸ ᱦᱮᱸ
ᱟᱫᱚ ᱦᱮᱸ ᱪᱮᱫᱟᱜ ᱵᱟᱝ ᱦᱩᱭᱩᱜᱼᱟ ᱦᱩᱭᱩᱜ? ᱮᱴᱟᱜ ᱦᱚᱲᱟᱜ ᱪᱤᱠᱤᱛᱮ ᱡᱚᱠᱷᱚᱱ ᱟᱠᱚ ᱠᱚ ᱪᱟᱹᱠᱨᱤᱜ ᱠᱟᱱᱟ ᱠᱚ ᱚᱞᱚᱜ ᱯᱟᱲᱦᱟᱜ ᱠᱟᱱᱟ ᱠᱚ ᱵᱷᱟᱹᱜᱤ ᱦᱩᱭᱩᱜ ᱠᱟᱱᱟ ᱟᱨ ᱡᱷᱚᱛᱚ ᱫᱚ ᱟᱨ ᱵᱟᱠᱚ ᱪᱟᱹᱠᱨᱤᱭᱜᱼᱟ ᱥᱮ ᱟᱵᱚ ᱫᱚ ᱚᱞᱚᱜ ᱯᱟᱲᱦᱟᱜ ᱟᱵᱚᱱ ᱢᱟᱱᱮ ᱜᱤ ᱪᱟᱹᱠᱨᱤ ᱦᱩᱭᱩᱜᱼᱟ ᱚᱱᱠᱟᱱ ᱠᱚᱱᱳ ᱠᱟᱛᱷᱟ ᱫᱚ ᱵᱟᱹᱱᱩᱜ ᱟᱠᱟᱜᱼᱟ ᱡᱮ ᱟᱵᱚ ᱫᱚ ᱦᱩᱭᱩᱜ ᱠᱟᱱᱟ ᱚᱞᱚᱜ ᱯᱟᱲᱦᱟᱣ ᱠᱟᱛᱮᱫ ᱟᱹᱠᱤᱞᱮᱢ ᱟᱨᱡᱟᱣ ᱞᱮᱠᱷᱟᱱ ᱜᱮ ᱥᱮ ᱟᱹᱠᱤᱞ ᱟᱨᱡᱟᱣ ᱜᱮ ᱦᱩᱭᱩᱜ ᱢᱟᱨᱟᱝ ᱫᱷᱚᱱ ᱫᱚ
ᱮᱠᱫᱚᱢ ᱜᱮ ᱟᱫᱚ ᱦᱟᱸᱜ ᱤᱱᱟᱹ ᱡᱩᱫᱤ ᱟᱵᱩ ᱦᱟᱸᱜ ᱱᱚᱛᱮ ᱦᱟᱹᱜ ᱜᱟᱰᱤ ᱤᱧᱚᱜ ᱠᱟᱱ ᱦᱟᱸᱜ ᱜᱟᱨᱚᱲ ᱫᱚ ᱱᱮᱛᱟᱨ ᱨᱮᱱ ᱯᱟᱹᱴᱷᱩᱣᱟᱹ ᱠᱚ ᱱᱚᱸᱰᱮᱱ ᱡᱟᱦᱟᱸ ᱥᱮ ᱧᱮᱞᱚᱜ ᱠᱟᱱᱟ ᱦᱟᱸᱜ ᱟᱹᱰᱤ ᱜᱟᱱ ᱠᱚ ᱰᱤᱥᱴᱨᱟᱠᱥᱚᱱ ᱧᱚᱜ ᱠᱟᱱᱟ ᱚᱱᱟ ᱫᱚ ᱦᱩᱭᱩᱜ ᱠᱟᱱᱟ ᱨᱟᱹᱥᱠᱟᱹ ᱨᱟᱹᱥᱠᱟᱹ ᱠᱚᱨᱮ ᱟᱨ ᱡᱟᱦᱟᱸ ᱫᱚ ᱚᱲᱟᱜ ᱨᱮᱱᱟᱜ ᱯᱚᱨᱤᱥᱛᱷᱤᱛᱤ ᱦᱤᱥᱟᱹᱵ ᱛᱮ ᱵᱟᱦᱨᱮ ᱠᱟᱹᱢᱤ ᱪᱟᱞᱟᱜ ᱠᱚᱨᱮ ᱦᱮᱸᱥᱮ ᱟᱨ ᱱᱚᱰᱮ ᱨᱮᱱ ᱦᱚᱸᱠᱚ ᱦᱚᱲ ᱠᱚᱦᱚᱸ ᱠᱚ ᱱᱚᱝᱠᱟ ᱠᱟᱱᱟ ᱟᱠᱚᱨᱮᱱ ᱦᱟᱯᱮ ᱜᱤᱫᱽᱨᱟᱹ ᱠᱚ ᱩᱱᱠᱩ ᱫᱚ ᱦᱟᱸᱜ ᱟᱨ ᱥᱟᱱᱛᱟᱲ ᱢᱤᱰᱤᱭᱟᱢ ᱫᱚ ᱵᱟᱠᱚ ᱵᱷᱚᱛᱛᱤᱜ ᱠᱚᱜᱼᱟ ᱟᱱᱮ ᱱᱟᱦᱟᱸᱜ ᱡᱮ ᱯᱚᱨᱚᱵᱚᱨᱛᱤ ᱠᱟᱞᱨᱮ ᱪᱮᱫ ᱦᱩᱭᱩᱜᱼᱟ ᱚᱱᱮ ᱚᱱᱟ ᱪᱤᱱᱛᱟᱹ ᱛᱮ ᱤᱱᱟᱹᱜᱮ ᱦᱟᱸᱜ ᱱᱚᱰᱮ ᱦᱚᱸ ᱦᱩᱭᱩᱜ ᱠᱟᱱ ᱜᱮᱭᱟ ᱛᱮᱞᱤᱧ ᱠᱩᱞᱤ ᱠᱮᱫᱟᱭ ᱱᱚᱛᱮ ᱫᱚ ᱦᱟᱸᱜ ᱦᱮᱸ ᱢᱮᱱᱢᱮ
ᱦᱮᱸ ᱞᱟᱹᱭ ᱟᱹᱧ ᱦᱟᱸᱜ ᱱᱚᱣᱟ ᱫᱚ ᱞᱟᱹᱭᱟᱹᱧ ᱡᱮ ᱱᱚᱣᱟ ᱫᱚ ᱟᱭᱳ ᱵᱟᱵᱟᱜ ᱦᱚᱭᱛᱳ ᱤᱭᱟᱹ ᱜᱟᱹᱯᱷᱞᱟᱹᱛᱤ ᱠᱟᱱ ᱦᱚᱸ ᱠᱟᱱ ᱜᱮᱭᱟ ᱪᱮᱫᱟᱜ ᱥᱮ ᱚᱞᱚᱜ ᱯᱟᱲᱦᱟᱣ ᱟᱵᱚ ᱫᱚ ᱦᱩᱭᱩᱜ ᱠᱟᱱᱟ ᱟᱵᱚ ᱚᱲᱟᱜ ᱨᱮ ᱜᱤᱫᱽᱨᱟᱹ ᱵᱟᱢ ᱥᱟᱥᱚᱱᱮᱫ ᱠᱷᱟᱱ ᱥᱮ ᱩᱱᱤ ᱫᱚᱭ ᱪᱟᱞᱟᱜ ᱜᱮᱭᱟᱭ ᱨᱟᱹᱥᱠᱟᱹ ᱫᱚ ᱠᱟᱨᱚᱱ ᱜᱤᱫᱽᱨᱟᱹ ᱠᱟᱱᱟᱭ ᱩᱱᱤ ᱫᱚ ᱵᱟᱭ ᱵᱩᱡᱷᱟᱹᱣᱟ ᱡᱮ ᱚᱠᱟ ᱵᱷᱟᱜᱮ ᱠᱟᱱᱟ ᱚᱠᱟ ᱵᱟᱹᱲᱤᱡ ᱠᱟᱱᱟ ᱚᱱᱟ ᱫᱚ ᱟᱵᱚᱨᱮᱱ ᱜᱤᱫᱽᱨᱟᱹ ᱫᱚ ᱦᱩᱭᱩᱜ ᱠᱟᱱᱟ ᱟᱵᱚ ᱜᱮᱵᱚᱱ ᱦᱚᱨ ᱰᱟᱦᱟᱨ ᱵᱚᱱ ᱩᱫᱩᱜ ᱟᱠᱚᱣᱟ ᱡᱮ ᱵᱟᱹᱵᱩ ᱱᱚᱣᱟ ᱫᱚ ᱵᱷᱟᱹᱜᱤ ᱵᱷᱟᱹᱜᱤ ᱰᱟᱦᱟᱨ ᱠᱟᱱᱟ ᱥᱮ ᱱᱚᱣᱟ ᱫᱚ ᱵᱟᱹᱲᱤᱡ ᱰᱟᱦᱟᱨ ᱠᱟᱱᱟ ᱵᱷᱟᱹᱜᱤ ᱰᱟᱦᱟᱨ ᱛᱮᱵᱚᱱ ᱛᱟᱲᱟᱣ ᱢᱟ ᱟᱹᱰᱤᱜᱟᱱ ᱟᱱᱟᱴ ᱮᱸᱴᱠᱮᱴᱚᱬᱮ ᱦᱩᱭᱩᱜᱼᱟ ᱟᱨ ᱵᱷᱟᱹᱜᱤ ᱰᱟᱦᱟᱨ ᱛᱟᱲᱟᱢ ᱛᱮ ᱨᱮᱦᱚᱸ ᱟᱱᱟᱴ ᱮᱸᱴᱠᱮᱴᱚᱬᱮ ᱦᱩᱭᱩᱜᱼᱟ ᱠᱤᱱᱛᱩ ᱵᱟᱹᱲᱤᱡ ᱰᱟᱦᱟᱨ ᱛᱮᱢ ᱛᱟᱲᱟᱢ ᱞᱮᱠᱷᱟᱱ ᱡᱮ ᱚᱱᱟ ᱢᱤᱫᱴᱟᱝ ᱠᱩᱭ ᱨᱮ ᱥᱮ ᱦᱩᱭᱩᱜ ᱠᱟᱱᱟ ᱠᱷᱟᱨᱟ ᱨᱮᱢ ᱠᱷᱟᱸᱡᱚ ᱞᱮᱱᱠᱷᱟᱱ ᱚᱸᱰᱮ ᱨᱟᱠᱟᱵ ᱫᱚ ᱟᱹᱰᱤ ᱟᱱᱟᱴ ᱜᱮᱭᱟ ᱟᱸᱡᱷᱟᱴ ᱜᱮᱭᱟ ᱟᱨ ᱡᱩᱫᱤ ᱦᱩᱭᱩᱜ ᱵᱷᱟᱹᱜᱤ ᱰᱟᱦᱟᱨ ᱛᱮᱢ ᱛᱟᱲᱟᱢᱟ ᱛᱚᱦᱚᱫ ᱦᱟᱲᱟᱜ ᱛᱟᱦᱮᱟᱸᱦᱱ ᱜᱮᱭᱟ ᱠᱤᱱᱛᱩ ᱮᱱᱛᱮ ᱨᱮᱦᱚᱸ ᱚᱱᱟ ᱛᱚᱦᱩᱚᱫ ᱦᱟᱲᱟᱜ ᱯᱟᱨᱚᱢ ᱠᱟᱛᱮᱜ ᱡᱮ ᱦᱟᱸᱜ ᱱᱟᱯᱟᱭ ᱢᱤᱫᱴᱟᱝ ᱱᱟᱯᱟᱭ ᱫᱤᱥᱟᱹ ᱵᱚᱱ ᱧᱟᱢᱟ ᱥᱮ ᱱᱟᱯᱟᱭ ᱟᱵᱚᱣᱟᱜ ᱦᱩᱭᱩᱜ ᱠᱟᱱᱟ ᱟᱨ ᱤᱧ ᱫᱚ ᱱᱚᱝᱠᱟᱧ ᱞᱟᱹᱭᱟ ᱡᱮ ᱟᱱᱟᱴ ᱦᱮᱸ ᱱᱚᱝᱠᱟᱧ ᱞᱟᱹᱭᱟ ᱡᱮ ᱟᱱᱟᱴ ᱱᱚᱜᱼᱚᱭ ᱡᱮ ᱟᱱᱟᱴ ᱠᱷᱟᱹᱛᱤᱨ ᱠᱟᱹᱢᱤ ᱠᱚ ᱪᱟᱞᱟᱜ ᱠᱟᱱᱟ ᱤᱧᱤᱧ ᱢᱚᱱᱮᱭᱟ ᱚᱱᱟ ᱫᱚ ᱵᱟᱝ ᱢᱤᱫᱴᱟᱝ ᱜᱤᱫᱽᱨᱟᱹ ᱦᱟᱜ ᱢᱚᱱᱮ ᱨᱮ ᱥᱮ ᱦᱩᱭᱩᱜ ᱠᱟᱱᱟ ᱩᱱᱤᱭᱟᱜ ᱢᱚᱱᱮ ᱨᱮᱦᱚᱸ ᱯᱟᱲᱦᱟᱜ ᱞᱟᱹᱜᱤᱫ ᱦᱩᱭᱩᱜ ᱠᱟᱱᱟ ᱡᱮᱢᱚᱱ ᱛᱮᱛᱟᱝ ᱛᱟᱦᱮᱱ ᱛᱟᱭᱢᱟ ᱡᱮ ᱵᱟᱝ ᱤᱧ ᱫᱚ ᱡᱟᱦᱟᱸ ᱞᱮᱠᱟᱟᱨ ᱯᱟᱲᱦᱟᱣ ᱦᱩᱭᱩᱜᱼᱟ ᱚᱠᱚᱭ ᱫᱚ ᱵᱟᱭ ᱨᱮᱸᱜᱮᱡᱼᱟ ᱡᱷᱚᱛᱚ ᱜᱮᱵᱚᱱ ᱨᱮᱸᱜᱮᱡ ᱜᱮᱭᱟ ᱡᱷᱚᱛᱚ ᱜᱮ ᱦᱩᱭᱩᱜ ᱠᱟᱱᱟ ᱠᱟᱹᱢᱤ ᱠᱟᱛᱮᱜ ᱜᱮᱵᱚᱱ ᱡᱚᱢᱟ ᱚᱱᱟ ᱢᱚᱫ ᱢᱚᱫᱽᱫᱷᱮ ᱨᱮ ᱦᱩᱭᱩᱜ ᱠᱟᱱᱟ ᱩᱭᱦᱟᱹᱨ ᱵᱷᱟᱵᱽᱱᱟ ᱚᱠᱚᱭᱟᱜ ᱚᱠᱟ ᱞᱮᱠᱟ ᱚᱱᱮ ᱚᱱᱠᱟ ᱠᱚ ᱠᱟᱹᱢᱤᱭᱮᱫᱼᱟ ᱥᱮ ᱠᱤᱱᱛᱩ ᱚᱱᱟ ᱫᱚ ᱦᱩᱭᱩᱜ ᱠᱟᱱᱟ ᱩᱱᱤ ᱫᱚ ᱱᱤᱛᱚᱜ ᱵᱟᱭ ᱩᱭᱦᱟᱹᱨᱮᱜᱼᱟ ᱴᱷᱤᱠ ᱜᱮᱭᱟ ᱩᱱᱤᱤᱭ ᱞᱟᱹᱭ ᱠᱼᱟ ᱦᱮᱸ ᱯᱚᱭᱥᱟ ᱵᱟᱠᱚ ᱮᱢ ᱫᱟᱲᱮᱟᱹᱧ ᱠᱟᱱᱟ ᱤᱧ ᱫᱚ ᱤᱱᱟᱹᱜ ᱜᱤᱧ ᱯᱟᱲᱦᱟᱜᱼᱟ ᱟᱫᱚ ᱵᱟᱹᱧ ᱯᱟᱲᱦᱟᱜᱼᱟ ᱟᱹᱰᱤ ᱜᱟᱱᱤᱧ ᱯᱟᱲᱦᱟᱣᱱᱟ ᱟᱫᱚ ᱤᱧ ᱫᱟᱨᱟᱭ ᱛᱮᱫᱚ ᱵᱟᱝ ᱦᱩᱭᱩᱜᱼᱟ ᱚᱱᱮ ᱚᱱᱟ ᱫᱚ ᱦᱳᱭᱳᱜ ᱠᱟᱱᱟ ᱢᱤᱫᱴᱟᱝ ᱢᱚᱱᱮ ᱨᱮᱱᱟᱜ ᱞᱤᱪᱟᱹᱲ ᱵᱟᱢ ᱫᱟᱲᱮᱭᱟᱜᱼᱟ ᱡᱤᱱᱤᱥ ᱫᱚ ᱵᱟᱹᱪᱩᱜ ᱢᱟᱹᱱᱢᱤ ᱢᱚᱱᱮ ᱜᱮ ᱦᱩᱭᱩᱜ ᱠᱟᱱᱟ ᱡᱷᱚᱛᱚ ᱠᱤᱪᱷᱩ ᱜᱮᱠᱚ ᱠᱟᱹᱢᱤ ᱫᱟᱲᱮᱭᱟᱜᱼᱟ ᱡᱷᱚᱛᱚ ᱠᱤᱪᱷᱩ ᱠᱟᱹᱢᱤ ᱜᱮ ᱥᱩ ᱟᱫᱚ ᱚᱱᱟ ᱩᱱᱠᱩ ᱴᱷᱮᱱ ᱦᱩᱭᱩᱜ ᱠᱟᱱᱟ ᱚᱱᱠᱟᱱᱟᱜ ᱩᱭᱦᱟᱹᱨ ᱵᱷᱟᱵᱽᱱᱟ ᱦᱚᱭᱛᱚ ᱚᱱᱠᱟᱱᱟᱜ ᱚᱱᱠᱟᱱ ᱩᱭᱦᱟᱹᱨ ᱵᱷᱟᱵᱽᱱᱟ ᱦᱚᱲ ᱥᱮ ᱚᱱᱠᱟ ᱚᱱᱠᱟᱱ ᱩᱭᱦᱟᱨ ᱵᱷᱟᱵᱱᱟ ᱦᱚᱲ ᱥᱮ ᱞᱟᱹᱞᱟᱹᱭ ᱚ ᱚᱱᱠᱟᱱ ᱩᱭᱦᱟᱨ ᱵᱷᱟᱵᱱᱟ ᱦᱚᱲ ᱥᱮ ᱞᱟᱞᱟᱭ ᱦᱚᱲ ᱚᱱᱠᱟᱱ ᱩᱭᱦᱟᱹᱨ ᱵᱷᱟᱵᱱᱟ ᱦᱚᱲ ᱥᱮ ᱞᱟᱞᱟᱭ ᱚᱱᱠᱟᱱ ᱩᱭᱦᱟᱹᱨ ᱵᱷᱟᱵᱱᱟ ᱦᱚᱲ ᱥᱮ ᱞᱟᱞᱟᱭ ᱦᱚᱲ ᱵᱟᱹᱱᱩᱜ ᱠᱟᱜ ᱠᱚᱣᱟ ᱚᱱᱟ ᱠᱷᱟᱹᱛᱤᱨ ᱜᱮ ᱦᱩᱭᱩᱜᱜ ᱠᱟᱱᱟ ᱚᱱᱠᱟᱱ ᱰᱟᱦᱟᱨ ᱠᱚ ᱯᱟᱡᱟᱭᱮᱫ ᱻᱟ ᱠᱚ
ᱮᱠᱫᱚᱢ ᱜᱮ ᱟᱹᱰᱤ ᱤᱱᱯᱚᱴᱮᱱᱴ ᱠᱟᱛᱷᱟ ᱵᱤᱱ ᱵᱟᱲᱟᱭ ᱦᱚᱪᱚ ᱠᱟᱫᱤᱧᱟ ᱦᱟᱸᱜ ᱟᱨ ᱱᱚᱣᱟ ᱠᱚ ᱠᱩᱞᱤ ᱨᱮᱱᱟᱜ ᱠᱟᱨᱚᱱ ᱫᱚ ᱦᱩᱭᱩᱜ ᱠᱟᱱᱟ ᱟᱹᱞᱤᱧ ᱦᱟᱸᱜ ᱮᱠᱪᱩᱭᱮᱞᱤ ᱟᱹᱞᱤᱧ ᱫᱚ ᱦᱟᱸᱜ ᱵᱮᱝᱜᱚᱞᱤᱡᱞᱤᱧ ᱵᱤᱞᱚᱢ ᱜᱮᱭᱟ ᱦᱮᱸ ᱥᱮ ᱵᱮᱝᱜᱚᱞᱤ ᱟᱨ ᱤᱝᱞᱤᱥ ᱢᱤᱰᱤᱭᱟᱢ ᱠᱷᱚᱱ ᱛᱚ ᱱᱚᱛᱮ ᱟᱞᱮ ᱡᱚᱠᱷᱚᱧ ᱯᱟᱲᱦᱟᱣ ᱛᱮ ᱱ ᱡᱮᱢᱚᱱ ᱟᱹᱛᱩ ᱫᱤᱥᱚᱢ ᱦᱮᱡ ᱦᱩᱭᱮᱱᱟ ᱛᱚ ᱠᱤᱪᱷᱩ ᱱᱚᱣᱟ ᱥᱚᱢᱟᱡᱽ ᱨᱮᱱᱟᱜ ᱠᱟᱹᱢᱤ ᱠᱚᱨᱮ ᱦᱚᱸ ᱥᱮᱞᱮᱫ ᱦᱩᱭ ᱵᱟᱲᱟᱭᱮᱱᱟ᱾ ᱛᱚ ᱧᱮᱞ ᱵᱟᱲᱟᱭᱮᱱᱟ ᱡᱮ ᱡᱟᱦᱟᱸ ᱤᱥᱠᱩᱞ ᱠᱚ ᱱᱚᱛᱮ ᱦᱟᱨᱠᱮᱛ ᱟᱛᱮ ᱡᱟᱦᱟᱸ ᱫᱚ ᱦᱟᱸᱜ ᱨᱟᱠᱟᱵ ᱦᱩᱭ ᱠᱟᱱᱟ ᱛᱚ ᱚᱱᱟᱨᱮ ᱧᱮᱞ ᱞᱮᱱᱟ ᱡᱮ ᱢᱤᱫᱴᱤᱡ ᱱᱮᱜᱮᱴᱤᱵᱷ ᱥᱟᱭᱤᱰ ᱧᱮᱞ ᱧᱟᱢᱚᱜ ᱠᱟᱱᱟ ᱟᱨ ᱪᱮᱫ, ᱟᱨ ᱚᱱᱟᱜᱮ ᱤᱧ ᱵᱟᱲᱟᱭ ᱥᱟᱱᱟ ᱠᱤᱫᱤᱧᱟ ᱡᱮ ᱪᱮᱫ ᱪᱮᱫ ᱦᱩᱭ ᱫᱟᱲᱮᱭᱟᱜᱼᱟ ᱟᱵᱚᱨᱮᱱ ᱦᱚᱲ ᱠᱚᱚᱱ ᱴᱷᱮᱱ ᱪᱮᱫ ᱱᱚᱝᱠᱟ ᱡᱚᱵᱟᱵ ᱦᱩᱭ ᱫᱟᱲᱮᱭᱟᱜᱼᱟ ᱡᱟᱦᱟᱸ ᱫᱚ ᱥᱟᱹᱨᱤᱜᱮ ᱚᱱᱠᱟ ᱵᱷᱩᱞ ᱵᱩᱡᱷᱟᱹᱜ ᱵᱷᱩᱞ ᱦᱩᱭᱩᱜ ᱠᱟᱱᱟ ᱦᱟᱸᱜᱼᱟ ᱚᱱᱟ ᱠᱷᱟᱹᱛᱤᱨ ᱜᱮ ᱱᱚᱣᱟ ᱠᱩᱠᱞᱤ ᱫᱩᱸᱧ ᱫᱚᱦᱚ ᱠᱮᱫᱟᱼᱟ᱾
ᱦᱮᱸ ᱦᱮᱸ ᱟᱹᱰᱤ ᱚᱱᱟᱦᱚ ᱟᱹᱰᱤ ᱵᱷᱟᱜᱤ ᱠᱩᱠᱞᱤ ᱜᱮ᱾ ᱡᱮᱢᱚᱱ ᱱᱚᱜᱼᱚᱭ ᱟᱹᱞᱤᱧ ᱫᱚ ᱦᱩᱭᱩᱜ ᱠᱟᱱᱟ ᱢᱤᱫ ᱜᱤᱫᱽᱨᱟᱹ ᱠᱷᱚᱱ ᱜᱮ ᱦᱩᱭᱩᱜ ᱠᱟᱱᱟ ᱟᱞᱤᱧ ᱫᱚ ᱥᱟᱱᱛᱟᱞᱤ ᱢᱤᱰᱤᱭᱟᱢ ᱥᱮ ᱟᱵᱚᱣᱟᱜ ᱪᱤᱠᱤ ᱛᱮᱜᱮᱞᱤᱧ ᱚᱞ ᱯᱟᱲᱦᱟᱣ ᱦᱮᱡ ᱟ ᱱᱚᱜᱼᱚᱭ ᱱᱤᱛᱚᱜ ᱦᱟᱹᱵᱤᱡ ᱦᱜ ᱱᱚᱜᱼᱚᱭ ᱠᱚᱞᱮᱡᱽ ᱠᱚᱞᱮᱡᱽ ᱞᱤᱧ ᱯᱟᱲᱦᱟᱜ ᱠᱟᱱ ᱜᱮᱭᱟ ᱥᱟᱱᱛᱟᱞᱤ ᱢᱤᱰᱤᱭᱟᱢ ᱛᱮᱜᱮ᱾
ᱦᱮᱸ
ᱟᱫᱚ ᱛᱚ ᱱᱚᱜᱼᱚᱭ ᱟᱞᱤᱧ ᱞᱤᱧ ᱧᱮᱞᱮᱫᱼᱟ ᱡᱮ ᱚᱱᱠᱟᱱᱟᱜ ᱟᱱᱟᱴ ᱮᱴᱠᱮᱴᱚᱬᱮ ᱫᱚ ᱫᱚᱢᱮ ᱫᱚ ᱵᱟᱹᱱᱩᱜ ᱠᱟᱜᱼᱟ᱾ ᱡᱮ ᱱᱤᱡᱮ ᱢᱤᱫᱴᱟᱝ ᱱᱤᱡᱮᱨᱟᱜ ᱢᱚᱱᱮᱨᱮ ᱛᱮᱛᱟᱝ ᱛᱟᱦᱮᱱ ᱠᱷᱟᱱ ᱥᱮ ᱨᱟᱹᱥᱠᱟᱹ ᱛᱟᱦᱮᱱ ᱠᱷᱟᱱ, ᱟᱱᱟᱴ ᱮᱴᱠᱮᱴᱚᱬᱮ ᱠᱷᱚᱱᱟᱜ ᱟᱱᱟᱴ ᱮᱴᱠᱮᱴᱚᱬᱮ ᱫᱚ ᱢᱚᱱᱮ ᱵᱟᱝ ᱧᱮᱞ ᱧᱟᱢᱚᱜᱼᱟ ᱤᱧᱟᱹᱜ ᱢᱚᱱᱮ ᱛᱮᱫᱩᱹᱧ ᱞᱟᱹᱭᱟ ᱡᱮ ᱚᱱᱠᱟ ᱦᱚᱸᱜᱚᱭ ᱤᱧᱨᱮᱱ ᱤᱧ ᱨᱮᱱ ᱜᱚᱢᱠᱮ ᱠᱚ ᱩᱱᱟᱹᱜ ᱜᱤᱧ ᱧᱟᱢ ᱠᱟᱜ ᱠᱚᱣᱟ ᱡᱟᱦᱟᱸ ᱫᱚ ᱦᱩᱭᱩᱜ ᱠᱟᱱᱟ, ᱢᱤᱫ ᱜᱤᱫᱽᱨᱟᱹ ᱠᱷᱚᱱ ᱤᱧ ᱫᱚ ᱳᱭᱟᱱ ᱠᱷᱚᱱ ᱦᱩᱭᱩᱜ ᱠᱟᱱᱟ ᱥᱟᱱᱛᱟᱞᱤ ᱢᱤᱰᱤᱭᱟᱢ ᱛᱤᱧ ᱯᱟᱲᱦᱟᱣ ᱠᱟᱱᱟ᱾ ᱛᱟᱦᱞᱮ ᱚᱱᱠᱟ ᱦᱤᱥᱟᱹᱵ ᱛᱤᱧ ᱧᱮᱞ ᱠᱟᱜᱼᱟ ᱡᱮ ᱡᱷᱚᱛᱚ ᱜᱚᱝᱠᱮ ᱜᱮ ᱟᱰᱤ ᱡᱟᱦᱟᱸ ᱛᱤᱱᱟᱹᱜ ᱜᱚᱝᱠᱮ ᱜᱮ ᱢᱮᱱᱟᱜ ᱠᱟᱜ ᱠᱚᱣᱟ ᱟᱹᱰᱤ ᱡᱳᱨ ᱜᱚᱲᱚ ᱟᱹᱱᱤᱡ ᱟᱠᱚ᱾ ᱩᱱᱠᱩ ᱦᱚᱸ ᱥᱟᱨᱟᱠᱷᱚᱱ ᱠᱚ ᱠᱷᱚᱡ ᱠᱟᱜᱼᱟ ᱡᱮ ᱟᱞᱚ ᱠᱚ ᱟᱞᱮᱨᱮᱱ ᱜᱤᱫᱽᱨᱟᱹ ᱡᱮᱢᱚᱱ ᱟᱞᱚ ᱠᱚ ᱨᱮᱸᱜᱮᱡᱚᱜ ᱢᱟ ᱥᱮ ᱮᱴᱟᱜ ᱢᱤᱰᱤᱭᱟᱢ ᱨᱮᱱ ᱜᱤᱫᱽᱨᱟᱹ ᱠᱚ ᱧᱮᱞᱮᱫ ᱠᱚᱣᱟ ᱡᱮ ᱩᱱᱠᱩ ᱵᱷᱟᱜᱤ ᱵᱷᱟᱜᱤ ᱥᱩᱡᱳᱜᱽ ᱥᱩᱵᱤᱫᱷᱟ ᱠᱚ ᱧᱟᱢᱮᱫᱼᱟ, ᱩᱱᱠᱩ ᱜᱚᱝᱠᱮ ᱦᱚᱸᱠᱚ ᱪᱮᱥᱴᱟ ᱟᱠᱟᱜᱼᱟ ᱡᱮ ᱟᱞᱮᱨᱮᱱ ᱜᱤᱫᱽᱨᱟᱹ ᱡᱮᱢᱚᱱ ᱨᱮᱸᱜᱮᱡ ᱛᱮᱛᱟᱝ ᱫᱚ ᱟᱞᱚ ᱟᱞᱚ ᱠᱚ ᱵᱩᱡᱷᱟᱹᱣ ᱢᱟ ᱡᱮ ᱡᱟᱦᱟᱱᱟᱜ ᱡᱷᱚᱛᱚᱣᱟᱜ ᱛᱮᱜᱮ ᱟᱞᱮ ᱞᱮ ᱯᱮᱨᱮᱡ ᱯᱩᱨᱚᱱ ᱠᱚᱢᱟ᱾ ᱚᱱᱟ ᱠᱟᱛᱮᱜ ᱱᱚᱜᱼᱚᱭ ᱱᱟᱜ ᱚᱞᱚᱜ ᱯᱟᱲᱦᱟᱣ ᱫᱚ ᱱᱟᱯᱟᱭ ᱜᱮ, ᱱᱟᱯᱟᱭ ᱜᱮ ᱦᱮᱡ ᱦᱩᱭ ᱠᱟᱱᱟ ᱟᱨ ᱱᱚᱜᱼᱚᱭ ᱱᱤ ᱛᱚᱜ ᱦᱚᱸ ᱱᱟᱯᱟᱭ ᱜᱮ ᱪᱟᱞᱟᱜ ᱠᱟᱱᱟ ᱟᱨ ᱟᱥᱟᱜ ᱟᱹᱧ ᱡᱮ ᱱᱟᱯᱟᱭ ᱜᱮ ᱪᱟᱞᱟᱜᱼᱟ ᱛᱟᱭᱱᱚᱢ ᱵᱤᱫᱟᱹᱞ ᱦᱚᱸ᱾
ᱟᱫᱚ ᱚᱱᱟᱜᱮ ᱦᱟᱸᱜ ᱚᱱᱟᱜᱮ ᱦᱟᱸᱜ ᱟᱥᱟ ᱫᱚ ᱛᱟᱦᱮᱱᱟ ᱡᱮ ᱱᱚᱛᱮ ᱜᱮ ᱪᱟᱞᱟᱜ ᱢᱟ ᱦᱟᱸᱜ ᱟᱞᱮ ᱟᱞᱮ ᱱᱚᱛᱮ ᱨᱮ ᱮᱭ ᱠᱟᱨᱚᱱ ᱤᱧ ᱱᱚᱣᱟ ᱠᱚ ᱪᱤᱱᱛᱟᱹ ᱵᱷᱟᱵᱱᱟ ᱦᱩᱭᱱᱟ ᱠᱟᱨᱚᱱ ᱫᱚ ᱦᱩᱭᱩᱜ ᱠᱟᱱᱟ ᱟᱹᱞᱤᱧ ᱡᱚᱠᱷᱚᱱ ᱢᱟᱱᱮ ᱤᱧ ᱡᱚᱠᱷᱚᱱ ᱚᱞ ᱯᱟᱲᱦᱟᱣᱹᱧ ᱮᱛᱟᱵ ᱟ ᱩᱱ ᱥᱚᱢᱚᱭ ᱫᱚ ᱦᱟᱸᱜ ᱱᱚᱝᱠᱟ ᱫᱚ ᱦᱟᱸᱜ ᱮᱛᱚᱵᱚᱜ ᱛᱟᱦᱮᱸ ᱫᱟ ᱛᱚ ᱤᱧᱫᱚ ᱵᱮᱝᱞᱳ ᱢᱤᱰᱤᱭᱟᱢ ᱥᱮᱱ ᱠᱷᱚᱱ ᱪᱟᱞᱟᱣ ᱠᱟᱛᱮ ᱤᱝᱞᱤᱥ ᱢᱤᱰᱤᱭᱟᱢ ᱨᱤᱧ ᱯᱟᱲᱦᱟᱣ ᱵᱟᱲᱟ ᱠᱟᱱᱟ ᱟᱫᱚ ᱚᱱᱟ ᱯᱚᱨᱮ ᱦᱮᱡ ᱠᱟᱛᱮ, ᱡᱚᱠᱷᱚᱱ ᱥᱟᱶᱛᱟ ᱠᱟᱹᱢᱤ ᱠᱚᱨᱮ ᱦᱮᱡ ᱵᱟᱲᱟ ᱦᱩᱭᱱᱟ, ᱛᱚᱠᱷᱚᱱ ᱜᱮ ᱦᱟᱸᱜ ᱱᱚᱣᱟ ᱠᱚ ᱧᱮᱞ ᱧᱟᱢ ᱮᱫ ᱡᱷᱚᱛᱚ ᱠᱷᱚᱱ ᱢᱟᱨᱟᱝ ᱡᱤᱱᱤᱥ ᱦᱩᱭᱩᱜ ᱠᱟᱱᱟ ᱱᱚᱣᱟ ᱠᱚ ᱡᱤᱱᱤᱥ ᱫᱚ ᱟᱵᱚᱣᱟᱜ ᱡᱟᱱᱟᱢ ᱟᱲᱟᱝ ᱠᱟᱱᱟ ᱛᱚ ᱚᱱᱟᱛᱮ ᱤᱫᱤ ᱚᱱᱟ ᱯᱟᱲᱦᱟᱣ ᱛᱮ ᱚᱱᱟ ᱫᱚ ᱞᱟᱡᱟᱣ ᱵᱚᱛᱚᱨᱟᱜ ᱡᱤᱱᱤᱥ ᱫᱚ ᱵᱟᱝ ᱠᱟᱱᱟ ᱦᱟᱸᱜ᱾
ᱮᱠᱫᱚᱢ ᱵᱟᱝ ᱠᱟᱱᱟ ᱵᱟᱝ ᱠᱟᱱᱟ ᱞᱟᱡᱟᱣ ᱟᱵᱚᱣᱟᱜ ᱦᱚᱲ ᱡᱚᱠᱷᱚᱱ ᱮᱴᱟᱜ ᱦᱚᱲ ᱡᱚᱠᱷᱚᱱ ᱟᱠᱚᱣᱟᱜ ᱯᱟᱹᱨᱥᱤ ᱛᱮᱠᱚ ᱚᱞᱚᱜ ᱯᱟᱲᱦᱟᱣ ᱫᱟᱲᱮᱭᱟᱜ ᱠᱟᱱᱟ, ᱟᱵᱚ ᱦᱚᱸᱛᱚ ᱟᱵᱚᱣᱟᱜ ᱯᱟᱹᱨᱥᱤ ᱢᱮᱱᱟᱜᱼᱟ, ᱟᱵᱚ ᱮᱴᱟᱜ ᱦᱚᱲ ᱡᱚᱠᱷᱚᱱ ᱟᱠᱚᱣᱟᱜ ᱯᱟᱹᱨᱥᱤ ᱵᱟ ᱠᱚ ᱧᱟᱢ ᱫᱟ ᱥᱮ ᱦᱩᱭᱩᱜ ᱠᱟᱱᱟ ᱥᱚᱝᱵᱤᱫᱷᱟᱱ ᱨᱮ ᱵᱟᱝᱠᱚ ᱥᱮᱞᱮᱫ ᱟᱠᱟᱫ ᱛᱟᱠᱚ ᱩᱱᱠᱩ ᱛᱤᱱᱟᱹᱜ ᱫᱩᱠ ᱠᱚ ᱵᱩᱡᱷᱟᱹᱣᱼᱟ ᱡᱮ ᱢᱚᱱᱮᱜ ᱟᱠ ᱠᱚ ᱡᱮ ᱟᱞᱮᱭᱟᱜ ᱯᱟᱹᱨᱥᱤ ᱵᱟᱹᱱᱩᱜ ᱟᱠᱟᱫ ᱛᱟᱞᱮᱭᱟ ᱥᱮ ᱟᱞᱮ ᱫᱚ, ᱡᱷᱚᱛᱚ ᱦᱚᱲ ᱮᱴᱟᱜ ᱯᱟᱹᱨᱥᱤ ᱛᱮ ᱟᱞᱮ ᱮᱴᱟᱜ ᱯᱟᱹᱨᱥᱤ ᱨᱮ ᱪᱟᱞᱟᱣ ᱠᱟᱛᱮᱜ ᱚᱞ ᱦᱩᱭᱩᱜ ᱠᱟᱱ ᱛᱟᱞᱮᱭᱟ ᱠᱤᱱᱛᱩ ᱟᱵᱚ ᱫᱚ, ᱟᱵᱚᱣᱟᱜ ᱯᱟᱹᱨᱥᱤ ᱵᱚᱱ ᱧᱟᱢ ᱟᱠᱟᱜ ᱛᱚ ᱥᱚᱝᱵᱤᱫᱷᱟᱱ ᱨᱮ ᱥᱮᱞᱮᱫ ᱟᱠᱟᱱ ᱛᱟᱵᱚᱱᱟ ᱛᱟᱦᱚᱞᱮ ᱟᱵᱚ ᱫᱚ, ᱪᱮᱫ ᱨᱮᱱᱟᱜ ᱟᱨᱦᱚᱸ ᱩᱱᱟᱹᱜ ᱜᱚᱨᱚᱵ ᱵᱚᱱ ᱫᱮᱠᱷᱟᱣᱮᱜᱼᱟ ᱡᱮ ᱟᱵᱚ ᱱᱚᱣᱟ ᱵᱚᱱ ᱵᱟᱹᱜᱤ ᱦᱚᱴᱚᱣᱟᱜ ᱠᱟᱱᱟ ᱾ ᱜᱩᱨᱩ ᱜᱚᱝᱠᱮ ᱩᱱᱟᱹᱜ ᱪᱮᱦᱮᱨᱟ ᱦᱩᱭᱩᱜ ᱠᱟᱱᱟ ᱯᱟᱹᱨᱥᱤ ᱯᱚᱦᱟ ᱜᱩᱨᱩ ᱜᱚᱢᱠᱮᱭᱟᱜ ᱯᱟᱹᱨᱥᱤ ᱯᱚᱦᱟ ᱥᱮ ᱜᱩᱨᱩ ᱜᱚᱢᱠᱮ ᱟᱹᱭᱩᱨ ᱛᱮ ᱱᱤᱛᱚᱜ ᱱᱚᱜᱼᱚᱭ ᱟᱹᱰᱤ ᱢᱟᱨᱟᱝ ᱱᱚᱜᱼᱚᱭ ᱱᱚᱣᱟ ᱡᱟᱭᱜᱟᱭ ᱦᱟᱢᱮᱴ ᱟᱠᱟᱜ ᱜᱮᱭᱟ ᱡᱮᱢᱚᱱ ᱤᱨᱟᱹᱞᱟᱱ ᱛᱷᱚᱠ ᱨᱮ ᱥᱮᱞᱮᱫ ᱟᱠᱟᱱ ᱛᱟᱵᱚᱱᱟ ᱾ ᱦᱮᱸ
ᱟᱫᱚ ᱵᱟᱠᱷᱟᱱ ᱤᱱᱟᱹᱜᱮ ᱠᱟᱹᱴᱤᱡ ᱵᱟᱹᱲᱤᱡ ᱜᱮ ᱵᱩᱡᱷᱟᱹᱜ ᱠᱟᱱ ᱜᱮᱭᱟ ᱡᱮ ᱦᱟᱸᱜ ᱟᱵᱚᱨᱮᱱ ᱦᱚᱲ ᱠᱚ ᱠᱚᱜᱮ ᱠᱟᱹᱴᱤᱡ ᱵᱟᱠᱚ ᱵᱩᱡᱷᱟᱹᱣ ᱫᱟᱲᱮᱭᱟᱜ ᱠᱟᱱᱟ ᱮᱛᱚᱦᱚᱵ ᱮᱛᱚᱦᱚᱵ ᱫᱚ ᱴᱷᱤᱠ ᱜᱮ ᱛᱟᱦᱮᱸ ᱡᱚᱛᱚ ᱦᱚᱲ ᱨᱟᱹᱥᱠᱟᱹ ᱫᱚᱠᱚ ᱨᱟᱹᱥᱠᱟᱹᱞᱮᱱ ᱜᱮᱭᱟ ᱟᱫᱚ ᱦᱟᱸᱜ ᱱᱤᱛᱚᱜ ᱛᱟᱞᱟ ᱢᱟᱞᱟ ᱨᱮ ᱦᱮᱡ ᱠᱟᱛᱜ ᱦᱚᱲ ᱠᱚ ᱠᱟᱹᱴᱤᱡ ᱠᱚ ᱰᱤᱢᱳᱴᱤᱵᱷᱮᱴ ᱧᱚᱜ ᱠᱟᱱ ᱜᱮᱭᱟ ᱾ ᱛᱚ ᱛᱚ ᱚᱱᱟ ᱫᱤᱭᱟ ᱛᱮᱜᱮ ᱦᱟᱸᱜ ᱯᱟᱹᱴᱷᱩᱣᱟᱹ ᱠᱚᱦᱚᱸ ᱠᱚ ᱠᱟᱹᱴᱤᱡ ᱰᱷᱤᱞᱟᱹᱢᱤᱜ ᱠᱟᱱᱞᱮᱠᱟᱡ ᱤᱧᱤᱧ ᱢᱚᱱᱮᱭᱮᱫᱟ ᱦᱟᱸᱜ
ᱦᱳᱭ ᱦᱳᱭ ᱟᱫᱚᱧ ᱞᱟᱹᱭᱟ ᱡᱮ ᱚᱱᱟ ᱫᱚ ᱯᱟᱹᱴᱷᱩᱣᱟᱹ ᱠᱚᱣᱟᱜ ᱦᱚᱸ ᱠᱟᱹᱴᱤᱡ ᱵᱷᱩᱞ ᱜᱮ ᱠᱟᱨᱚᱱ ᱚᱱᱟ ᱫᱚ ᱟᱵᱚ ᱫᱚ
ᱞᱟᱹᱭ ᱟᱵᱚᱱ ᱟᱵᱚᱣᱟᱜ ᱟᱲᱟᱝ ᱠᱟᱱᱟ ᱛᱚ ᱟᱵᱚ ᱫᱚ ᱟᱵᱚ ᱛᱮᱜᱮ ᱡᱩᱚᱫᱤ ᱵᱚᱱ ᱞᱤᱪᱟᱹᱲᱚᱜᱼᱟ ᱚᱱᱠᱟ ᱛᱮᱫᱚ ᱪᱤᱠᱟᱹᱛᱮ ᱦᱩᱭᱩᱜᱼᱟ ᱚᱱᱟ ᱟᱵᱚ ᱫᱚ ᱟᱵᱚᱜᱮ ᱠᱮᱴᱮᱡ ᱦᱩᱭᱩᱜ ᱛᱟᱵᱚᱱᱟ ᱾ ᱠᱟᱨᱚᱱ ᱱᱤᱛᱚᱜ ᱡᱩᱫᱤ ᱟᱵᱚᱣᱟᱜ ᱯᱟᱹᱨᱥᱤ ᱥᱮ ᱟᱵᱚᱣᱟᱜ ᱡᱟᱱᱟᱢ ᱟᱲᱟᱝ ᱟᱵᱚ ᱵᱚᱱ ᱟᱫᱟ ᱛᱟᱦᱚᱞᱮ ᱚᱱᱠᱟ ᱫᱚ ᱟᱵᱚ ᱫᱚᱛᱚ ᱟᱫᱽ ᱪᱟᱵᱟᱜ ᱟᱵᱚᱱ ᱡᱚᱛᱚ ᱪᱤᱞᱤ ᱦᱚᱸ ᱵᱟᱵᱚᱱ ᱛᱟᱦᱮᱱᱟ ᱾
ᱚᱱᱟᱛᱤᱧ ᱞᱟᱹᱭᱟ ᱤᱧ ᱫᱚ ᱟᱵᱚᱣᱟᱜ ᱡᱟᱱᱟᱢ ᱟᱲᱟᱝ ᱛᱮᱫᱚ ᱟᱵᱚ ᱜᱚᱨᱚᱵᱽ ᱦᱩᱭᱩᱜ ᱛᱟᱢᱟ ᱡᱮᱢᱚᱱ ᱩᱱᱟᱹᱜ ᱫᱤᱱ ᱠᱚ ᱞᱟᱹᱭᱮᱫ ᱛᱟᱦᱮᱸᱟᱜ ᱥᱮ ᱥᱟᱱᱛᱟᱞᱤ ᱢᱤᱰᱤᱭᱟᱢ ᱛᱮ ᱯᱟᱲᱦᱟᱣ ᱠᱟᱛᱮᱫ ᱪᱮᱫ ᱦᱩᱭᱩᱜᱼᱟ ᱾ ᱟᱢ ᱠᱤ ᱫᱚᱠᱟᱱ ᱨᱮ ᱪᱟᱞᱟᱣ ᱠᱟᱛᱮ ᱥᱩᱱᱩᱢ ᱵᱩᱞᱩᱝ ᱮᱢ ᱠᱤᱨᱤᱧ ᱫᱟᱲᱮᱭᱟᱜᱼᱟ ᱞᱟᱹᱭᱟᱢ ᱜᱟᱹᱰᱤ ᱜᱷᱚᱲᱟ ᱨᱮ ᱚᱞᱮᱢ ᱴᱷᱤᱠᱟᱹᱭᱟ
ᱦᱚᱸᱜᱼᱚ ᱱᱟ ᱠᱟᱛᱷᱟ ᱠᱚᱫᱚ ᱦᱟᱸᱜ ᱟᱹᱰᱤᱜᱟᱱ ᱜᱮ ᱨᱟᱠᱟᱵ ᱵᱟᱲᱟ ᱟᱠᱟᱱ ᱜᱮᱭᱟ ᱦᱟᱸᱜ ᱟᱨ
ᱢᱟᱱᱮ ᱟᱸᱡᱚᱢ ᱦᱩᱭ ᱠᱟᱱᱟ ᱟᱞᱮ ᱫᱚ ᱦᱟᱜ ᱱᱚᱜᱚᱭ ᱛᱚ ᱥᱟᱱᱛᱟᱞᱤ ᱢᱤᱰᱤᱭᱟᱢ ᱛᱮᱞᱮ ᱯᱟᱲᱦᱟᱣ ᱟᱠᱟᱱᱟ ᱾ ᱟᱫᱚ ᱟᱹᱰᱤ ᱜᱟᱱ ᱜᱮᱞᱮ ᱟᱸᱡᱚᱢ ᱟᱠᱟᱫ ᱜᱮᱭᱟ ᱠᱤᱱᱛᱩ ᱱᱚᱜᱼᱚᱭ ᱛᱚᱧ ᱞᱟᱹᱭᱟ ᱱᱩᱱ ᱢᱟᱨᱟᱝ ᱵᱟᱡᱟᱨ ᱨᱮ ᱛᱟᱦᱮᱸ ᱠᱟᱛᱮ ᱩᱠᱩᱨ ᱟᱞᱮ ᱫᱚ ᱠᱟᱹᱡ ᱦᱚᱸ ᱮᱴᱠᱮᱴᱚᱬᱮ ᱫᱚ ᱵᱟᱝ ᱦᱩᱭ ᱠᱟᱱ ᱛᱟᱞᱮᱭᱟ ᱾ ᱥᱮ ᱪᱤᱞᱤ ᱦᱚᱸ ᱵᱟᱠᱚ ᱞᱟᱹᱭ ᱫᱟᱲᱮᱭᱟᱜ ᱠᱟᱱᱟ ᱡᱮ ᱱᱚᱝᱠᱟ ᱮᱴᱟᱜ ᱡᱟᱹᱛᱤ ᱠᱚᱨᱮᱤᱱ ᱦᱩᱭᱩᱜ ᱠᱟᱱᱟ ᱠᱩᱞᱤ ᱞᱮᱜᱮᱭᱟ ᱠᱚ ᱟᱨᱠᱚ ᱢᱮᱛᱟᱜᱚᱜ ᱟᱞᱮᱭᱟ ᱞᱟᱹᱭᱟ ᱠᱚ ᱦᱮᱸᱛᱚ ᱟᱯᱮᱛᱚ ᱤᱭᱟᱹ ᱦᱚᱲ ᱞᱮᱠᱟ ᱢᱟ ᱵᱟᱝᱯᱮ ᱧᱮᱞᱚᱜ ᱠᱟᱱᱟ ᱟᱯᱮ ᱢᱟ ᱟᱞᱮ ᱟᱞᱮ ᱞᱮᱠᱟ ᱜᱮᱯᱮ ᱨᱚᱲ ᱫᱟᱲᱮᱭᱟᱜ ᱠᱟᱱᱟ ᱾
ᱢᱟᱱᱮ ᱩᱱ ᱮ ᱩᱱ ᱨᱟᱹᱥᱠᱟᱹ ᱵᱩᱡᱷᱟᱹᱜᱼᱟ ᱡᱮ ᱵᱟᱝᱟ ᱩᱱᱠᱩ ᱵᱟᱠᱚ ᱢᱚᱱᱮᱭᱟᱜᱼᱟ ᱡᱮ ᱱᱩᱠᱩ ᱫᱚ ᱞᱤᱪᱟᱹᱲ ᱜᱤᱫᱽᱨᱟᱹ ᱥᱮ ᱥᱟᱱᱛᱟᱲ ᱜᱤᱫᱽᱨᱟᱹ ᱠᱟᱱᱟ ᱠᱚ ᱵᱟᱝ ᱠᱚ ᱫᱟᱲᱮᱭᱟᱜᱼᱟ ᱾
ᱦᱮᱸ
ᱚᱱᱠᱟᱱᱟᱜ ᱩᱱᱠᱩ ᱩᱱᱠᱩ ᱦᱚᱸᱠᱚ ᱵᱩᱡᱷᱟᱹᱣᱮᱜᱼᱟ ᱠᱤᱱᱛᱩ ᱟᱵᱚᱨᱮᱱ ᱟᱵᱚᱨᱮᱱ ᱦᱚᱲ ᱠᱚᱜᱮ ᱵᱟᱠᱚ ᱵᱩᱡᱷᱟᱹᱣ ᱫᱟᱲᱮᱭᱟᱜ ᱠᱟᱱᱟ ᱟᱵᱚᱨᱮᱱ ᱩᱱᱠᱩ ᱠᱚᱦᱚᱸ ᱟᱵᱚ ᱵᱚᱱ ᱵᱩᱡᱷᱟᱹᱣ ᱠᱚᱣᱟ ᱤᱧ ᱫᱩᱧ ᱞᱟᱹᱭᱟ
ᱟᱵᱚᱣᱟᱜ
ᱫᱟᱫᱟ ᱟᱢ ᱛᱟᱦᱚᱞᱮ ᱫᱤᱥᱚᱢ ᱦᱚᱲ ᱠᱚ ᱦᱮᱸ ᱛᱟᱦᱚᱞᱮ ᱫᱤᱥᱚᱢ ᱦᱚᱲ ᱟᱢ ᱪᱮᱫ ᱪᱮᱫ ᱤᱭᱟᱹ ᱫᱤᱥᱟᱹ ᱮᱢ ᱥᱟᱱᱟ ᱢᱮᱭᱟ